ᱦᱮᱞᱳ ᱾
ᱦᱮᱸ ᱾
ᱡᱚᱦᱟᱨ ᱜᱮ ᱾
ᱡᱚᱦᱟᱨ ᱜᱮ ᱪᱮᱫ ᱠᱚᱵᱮᱱ ᱪᱤᱠᱟᱹᱭᱫᱟ?
ᱪᱮᱫ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱᱟ ᱟᱵᱮᱱ ᱫᱚ?
ᱟᱹᱞᱤᱧ ᱦᱚᱸ ᱫᱩᱲᱩᱵ ᱵᱟᱲᱟ ᱟᱠᱟᱱᱞᱤᱧ ᱾
ᱱᱟᱯᱟᱭ ᱵᱟᱲᱟ ᱜᱮ ᱢᱮᱱᱟᱜ ᱵᱤᱱᱟ ᱾
ᱦᱳᱭ ᱱᱟᱯᱟᱭ ᱵᱟᱲᱟ ᱜᱮ, ᱟᱵᱮᱱ ᱪᱤᱫᱠᱟ ᱦᱮᱱᱟᱜ ᱵᱮᱱᱟ?
ᱟᱹᱞᱤᱧ ᱦᱚᱸ ᱱᱟᱯᱟᱭ ᱵᱟᱲᱟ ᱜᱮ ᱾
ᱦᱩᱸ ᱚᱲᱟᱜ ᱠᱚᱨᱮ ᱠᱚ ᱱᱟᱯᱟᱭ ᱜᱮᱭᱟ ᱛᱚ?
ᱦᱮᱸ ᱚᱲᱟᱜ ᱠᱚᱨᱮ ᱦᱚᱸ ᱱᱟᱯᱟᱭ ᱜᱮ᱾
ᱦᱩᱸ ᱾ ᱟᱨ ᱫᱟᱜ ᱡᱟᱹᱲᱤ ᱪᱮᱫ ᱠᱟ ᱚᱱᱛᱮ?
ᱫᱟᱜ ᱡᱟᱹᱲᱤ ᱫᱚ ᱵᱟᱭ ᱫᱟᱜ ᱡᱟᱹᱲᱤᱭᱫᱟ ᱱᱤᱛᱚᱜ ᱫᱚ᱾ ᱱᱚᱜ-ᱚᱭ ᱥᱤᱛᱩᱝ ᱠᱟᱜ ᱜᱮᱭᱟ ᱢᱤᱫ ᱜᱷᱟᱹᱲᱤᱡ ᱫᱟᱜ ᱮᱫ ᱠᱟᱱ ᱛᱟᱦᱮᱱᱟ ᱟᱵᱟᱨ ᱮ ᱥᱤᱛᱩᱝ ᱥᱤᱛᱩᱝ ᱠᱮᱫᱟ ᱟᱯᱮ ᱥᱮᱫ ᱫᱚ?
ᱦᱮᱸ ᱟᱞᱮ ᱥᱮᱫ ᱦᱚᱸ ᱥᱤᱛᱩᱝ ᱠᱟᱜ ᱜᱮᱭᱟ ᱫᱟᱜ ᱡᱟᱹᱲᱤ ᱫᱚ ᱱᱤᱛᱚᱜ ᱫᱚ ᱵᱟᱭ ᱫᱟᱜ ᱠᱟᱫᱟ ᱛᱮᱦᱤᱧ ᱫᱚ ᱟᱫᱚ᱾ ᱦᱩᱸ ᱟᱨ ᱚᱲᱟᱜ ᱫᱚ ᱚᱠᱟᱨᱮ?
ᱟᱞᱮ ᱫᱚ ᱱᱚᱛᱮ ᱵᱟᱡᱟᱨ ᱫᱤᱥᱚᱢ᱾
ᱵᱟᱡᱟᱨ ᱫᱤᱥᱚᱢ ᱵᱚᱞᱛᱮ ᱚᱠᱟ ᱰᱤᱥᱴᱤᱠ ᱯᱟᱲᱟᱜ ᱠᱟᱱᱟ?
ᱚᱱᱟ ᱠᱚ ᱞᱟᱹᱭ ᱫᱚ ᱵᱟᱨᱚᱱ ᱜᱮᱭᱟ ᱱᱚᱰᱮ ᱫᱚ ᱠᱤ ᱜᱟᱞᱢᱟᱨᱟᱣ ᱦᱩᱭᱩᱜ-ᱟ ᱵᱚᱞᱮ ᱡᱟᱦᱟᱸ ᱴᱚᱯᱤᱠ ᱠᱚ ᱮᱢ ᱠᱟᱱᱟ ᱚᱱᱟ ᱛᱟᱞᱟ ᱛᱮᱜᱮ ᱜᱟᱞᱢᱟᱨᱟᱣ ᱫᱚ ᱦᱩᱭᱩᱜ-ᱟ᱾
ᱦᱮᱸ ᱥᱮ᱾
ᱦᱩᱸ ᱾
ᱛᱟᱦᱚᱞᱮ ᱠᱷᱟᱱ ᱟᱯᱮ ᱥᱮᱫ ᱫᱚ ᱪᱟᱥ ᱠᱟᱹᱢᱤ ᱫᱚ ᱛᱤᱱᱟᱹᱜ ᱴᱟ ᱞᱟᱦᱟᱣ ᱟᱠᱟᱱᱟ?
ᱪᱟᱥ ᱠᱟᱹᱢᱤ ᱞᱟᱦᱟ ᱫᱚ ᱞᱟᱦᱟ ᱤᱫᱤᱜ ᱠᱟᱱ ᱜᱮᱭᱟ ᱡᱟᱦᱟᱸᱭ ᱠᱚ ᱫᱟᱜ ᱠᱚ ᱢᱮᱱᱟᱜ ᱛᱟᱠᱚᱣᱟ ᱠᱷᱮᱛᱨᱮ ᱩᱱᱠᱩ ᱫᱚᱠᱚ ᱞᱚᱥᱚᱫ ᱠᱟᱛᱮ ᱠᱚ ᱨᱚᱦᱚᱭᱮᱫ ᱜᱮᱭᱟ, ᱡᱟᱦᱟᱸᱭᱟᱜ ᱜᱷᱩᱴᱩ ᱠᱚᱨᱮ ᱫᱚ ᱟᱹᱨᱤᱭᱟᱜ-ᱟ, ᱛᱚ ᱛᱤ
ᱟᱯᱮ ᱥᱮᱫ ᱫᱚ
ᱟᱞᱮ ᱥᱮᱫ ᱫᱚ ᱟᱞᱮ ᱥᱮᱫ ᱫᱚ ᱪᱟᱥ ᱠᱟᱹᱢᱤ ᱫᱚ ᱦᱚᱜ-ᱚᱭ ᱨᱚᱦᱚᱭᱮᱫ ᱠᱟᱱ ᱜᱮᱭᱟ ᱠᱚ ᱟᱭᱢᱟ ᱫᱤᱱ ᱠᱷᱚᱱ ᱜᱮᱠᱚ ᱨᱚᱦᱚᱭᱮᱫ ᱠᱟᱱᱟ᱾ ᱟᱫᱚ ᱮᱠᱷᱚᱱᱚ ᱦᱚᱸ ᱵᱟᱝ ᱪᱟ ᱵᱟ ᱠᱟᱱᱟ ᱢᱚᱱᱮ ᱠᱟᱱᱟ ᱡᱮ ᱮᱠᱷᱱᱳ ᱵᱟᱨ ᱥᱚᱯᱛᱟ ᱜᱟᱱ ᱞᱟᱜᱟᱜ-ᱟ᱾
ᱦᱚᱸ
ᱛᱟᱦᱚᱞᱮ ᱟᱯᱮ ᱥᱮᱫ ᱫᱚ ᱛᱤᱱᱟ ᱫᱷᱟᱣ ᱠᱚ ᱪᱟᱥᱚᱜᱛᱮ?
ᱟᱞᱮ ᱥᱮᱫ ᱡᱟᱦᱟᱸᱭᱻ ᱠᱚ ᱵᱟᱹᱭᱦᱟᱹᱲ ᱥᱮᱫ ᱢᱮᱱᱟᱜ ᱛᱟᱠᱚᱣᱟ ᱡᱟᱦᱟᱸᱭ ᱫᱟᱜ ᱠᱚ ᱛᱟᱦᱮᱱ ᱜᱮᱛᱟ ᱠᱚᱣᱟ ᱵᱟᱨᱚ ᱢᱟᱥ ᱜᱮ᱾ ᱩᱱᱠᱩ ᱫᱚ, ᱵᱟᱨᱚ ᱥᱮᱨᱢᱟ ᱨᱮ ᱵᱟᱨ ᱫᱷᱟᱣ ᱠᱚ ᱪᱟᱥ-ᱟ᱾ ᱟᱞᱮ ᱦᱚᱸ ᱵᱟᱨ ᱫᱷᱟᱣ ᱞᱮ ᱪᱟᱥᱟ ᱥᱮᱨᱢᱟᱨᱮ, ᱫᱷᱚᱨᱚᱱ ᱢᱤᱫ ᱫᱷᱟᱣ ᱟᱨ ᱵᱚᱨᱥᱟ ᱢᱤᱼ
ᱛᱟᱦᱞᱮ ᱠᱷᱟᱱ ᱫᱚ ᱟᱯᱮ ᱥᱮᱫ ᱫᱚ ᱫᱟᱜ ᱨᱮᱭᱟᱜ ᱫᱚ ᱪᱮᱫᱠᱟ ᱥᱩᱵᱤᱫᱷᱟ ᱢᱮᱱᱟᱜ ᱟᱠᱟᱫᱟ?
ᱥᱩᱵᱤᱫᱚ, ᱥᱩᱵᱤᱫᱷᱟ ᱵᱚᱞᱛᱮᱼᱼ ᱥᱩᱨ ᱨᱮ ᱢᱮᱱᱟᱜ-ᱟ ᱠᱚᱝᱥᱟᱵᱚᱛᱤ, ᱢᱩᱠᱩᱴᱢᱩᱱᱤᱯᱩᱨ ᱰᱮᱢ ᱡᱟᱸᱦᱟ᱾
ᱟᱪᱪᱷᱟ᱾
ᱟᱫᱚ ᱚᱱᱟ ᱫᱟᱜ ᱞᱮ ᱧᱟᱢ ᱜᱮᱭᱟ ᱟᱲᱟᱜ ᱜᱮᱭᱟ ᱠᱚ ᱡᱚᱠᱷᱚᱱ᱾
ᱪᱮᱫ ᱛᱟᱦᱞᱮ ᱫᱷᱚᱨᱚᱱ ᱥᱚᱢᱚᱭ, ᱫᱷᱚᱨᱚᱱ ᱥᱚᱢᱚᱭ ᱦᱚᱸᱛᱚ᱾
ᱫᱷᱚᱨᱚᱱ ᱦᱚᱸ ᱫᱟᱜ ᱠᱚ ᱟᱲᱟᱜᱟ ᱟᱞᱮᱥᱮᱜ᱾
ᱚᱸ᱾ ᱛᱟᱦᱞᱮ ᱠᱷᱟᱱ ᱫᱚ ᱟᱹᱰᱤ ᱱᱟᱯᱟᱭ ᱜᱮ᱾
ᱦᱩᱸ᱾ ᱟᱯᱮ ᱥᱮᱫ ᱫᱚ ᱫᱷᱚᱨᱚᱱ ᱠᱚ ᱨᱚᱦᱚᱭ ᱜᱮᱭᱟ ᱥᱮ ᱵᱟᱝ?
ᱦᱮᱸᱻ ᱫᱷᱚᱨᱚᱱ ᱦᱚᱸᱻ ᱨᱚᱦᱚᱭ ᱜᱮ᱾ ᱱᱚᱛᱮ ᱫᱚ ᱚᱱᱟ ᱤᱭᱟᱹ ᱫᱟᱜ ᱛᱮ ᱚᱱᱟ ᱡᱮᱴᱟ ᱥᱟᱢᱟᱨᱥᱟᱞ ᱠᱚ ᱢᱮᱛᱟᱜ-ᱟ ᱢᱤᱱᱤ᱾
ᱦᱩᱸ᱾
ᱚᱱᱟ ᱫᱟᱜ ᱛᱮ ᱨᱚᱦᱚᱭ ᱦᱩᱭᱩᱜ ᱜᱮᱭᱟ᱾
ᱚᱻ
ᱛᱟᱦᱞᱮ ᱟᱯᱮᱥᱮᱫ ᱫᱚ ᱱᱚᱣᱟ ᱪᱟᱥ ᱵᱮᱜᱚᱨ ᱦᱩᱲᱩ ᱪᱟᱥ ᱵᱮᱜᱚᱨ ᱟᱨᱦᱚᱸᱻ ᱱᱚᱝᱠᱟᱱ ᱪᱮᱫ ᱠᱚᱠᱚ ᱪᱟᱥ-ᱟ ᱱᱚᱠᱟ ᱥᱚᱵᱽᱡᱤ ᱠᱚᱻ ᱵᱚᱞᱮ?
ᱦᱩᱸᱻ ᱥᱚᱵᱽᱡᱤ ᱠᱚᱫᱚ ᱡᱷᱚᱛᱚ ᱜᱮ ᱪᱟᱥ ᱦᱩᱭᱩᱜ ᱜᱮᱭᱟ ᱟᱨ ᱱᱚᱱᱛᱮ ᱛᱩᱲᱤ ᱦᱚ ᱠᱷᱚᱥᱞᱟ᱾ ᱡᱚᱱᱰᱨᱟ ᱠᱚ᱾
ᱟᱪᱷᱟ᱾ ᱛᱟᱦᱞᱮ ᱚᱱᱮ ᱡᱮ ᱡᱚᱱᱼᱼ ᱚᱱᱮ ᱡᱚᱸᱰᱨᱟ ᱵᱮᱱ ᱞᱟᱹᱭ ᱠᱮᱫ ᱫᱚ ᱛᱟᱦᱞᱮ ᱚᱱᱟ ᱡᱚᱱᱰᱨᱟ ᱫᱚ ᱪᱮᱫ ᱞᱮᱠᱟᱯᱮ ᱪᱟᱥᱟ ᱵᱚᱞᱮ ᱪᱮᱫ ᱞᱮᱠᱟ ᱯᱮ ᱨᱚᱦᱚᱭᱟ?
ᱡᱚᱸᱱᱰᱨᱟ ᱨᱚᱦᱚᱭ ᱵᱚᱞᱛᱮ ᱞᱟᱹᱭᱤᱱ ᱛᱮ ᱨᱚᱦᱚᱭ ᱤᱫᱤ ᱦᱩᱭᱩᱜ-ᱟ᱾ ᱦᱩᱲᱩ ᱞᱮᱠᱟᱜᱮ ᱪᱮᱫᱠᱟ ᱚᱱᱟ ᱚᱱᱟ ᱫᱚᱢ ᱵᱤᱫ ᱤᱫᱤᱭᱟ ᱥᱮ ᱟᱨ ᱱᱚᱣᱟ ᱫᱚ, ᱢᱤᱫᱴᱮᱱ ᱢᱤᱫᱴᱮᱱ ᱫᱚᱦᱚ ᱤᱫᱤᱭ ᱦᱩᱭᱩᱜ-ᱟ ᱫᱟᱱᱟ ᱛᱮᱫ᱾ ᱤᱛᱟᱹ ᱡᱟᱸᱦᱟ᱾
ᱟᱪᱪᱷᱟ᱾
ᱟᱯ ᱥᱮᱫ ᱟᱯᱮᱥᱮᱫ ᱚᱱᱠᱟ ᱥᱚᱵᱽᱡᱤ ᱪᱟᱥ ᱪᱮᱫ ᱠᱚ ᱦᱩᱭᱩᱜ ᱜᱮᱭᱟ?
ᱟᱞᱮ ᱥᱮ ᱪᱚᱭᱠᱟ ᱥᱚᱵᱡᱤ ᱪᱟᱥ ᱫᱚᱻ ᱟᱞᱮ ᱠᱷᱚᱱ ᱛᱷᱚᱲᱟ ᱦᱟᱱᱛᱮ ᱧᱚᱜ ᱫᱚ ᱟᱹᱞᱩ ᱠᱚᱠᱚ ᱪᱟᱥ-ᱟ᱾ ᱟᱹᱞᱩ, ᱛᱚᱨᱢᱩᱡᱽ ᱚᱱᱟ ᱠᱚ᱾ ᱟᱨ ᱟᱞᱮᱻ ᱱᱚᱜ-ᱚᱱᱛᱮ ᱫᱚ ᱥᱚᱵᱽᱡᱤ ᱠᱚ ᱪᱟᱥ ᱠᱷᱟᱱ ᱫᱚ ᱠᱚᱸᱰᱦᱟ, ᱵᱷᱮᱱᱰᱤ, ᱯᱩᱨᱟᱹᱭ ᱟᱲᱟᱜ, ᱠᱩᱲᱵᱤ ᱟᱲᱟᱜ, ᱯᱟᱴ ᱟᱲᱟᱜ, ᱥᱚᱥᱟ, ᱡᱷᱤᱸᱜᱟᱹ ᱚᱱᱟ ᱠᱚᱠᱚ ᱪᱟᱥ ᱜᱮᱭᱟ᱾
ᱦᱩᱸ᱾
ᱛᱟᱞᱦᱮ ᱟᱯᱮ ᱥᱮᱫ ᱫᱚ ᱵᱤᱨ ᱫᱚ ᱛᱤᱱᱟᱹᱜ ᱥᱟᱺᱜᱤᱧᱟ?
ᱵᱤᱨᱻᱢᱟ ᱥᱩᱨ ᱨᱮᱜᱮ ᱢᱮᱱᱟᱜ-ᱟ ᱟᱞᱮ ᱫᱚ᱾ ᱥᱮᱫ ᱜᱮ ᱚᱲᱟᱜ ᱛᱟᱞᱮ᱾
ᱟᱸ ᱛᱟᱞᱦᱮ ᱠᱷᱟᱱ ᱫᱚ ᱯᱩᱴᱼ ᱠᱳ ᱫᱚᱯᱮ ᱡᱚᱢ ᱮᱜ ᱠᱚᱜᱮᱭᱟ ᱱᱟᱦᱟᱜ᱾
ᱦᱮᱸ ᱯᱷᱩᱴᱠᱟᱹ ᱠᱚᱜᱮ ᱩᱫ ᱠᱚ ᱧᱟᱢᱚᱜ ᱠᱟᱱᱟ ᱱᱤᱛᱚᱜ᱾
ᱟᱫᱚ ᱚᱱᱮ ᱪᱮᱴᱟ ᱦᱟᱸᱜ ᱯᱩᱴᱠᱟᱹ ᱦᱟᱸᱜ ᱚᱱᱟ ᱯᱩᱴᱠᱟᱹ ᱫᱚ ᱟᱫᱚ ᱪᱮᱫ ᱞᱮᱠᱟ ᱯᱮ ᱩᱛᱩᱭᱟ?
ᱯᱩᱴᱠᱟᱹ ᱩᱛᱩ ᱵᱚᱞᱛᱮ ᱟᱫᱚ ᱤᱧ ᱥᱮ ᱵᱟᱹᱧ ᱩᱛᱩᱭᱟ ᱥᱮ ᱚᱲᱟᱜ ᱦᱚᱲ᱾ ᱜᱚᱜᱚᱭ ᱩᱛᱩᱭ ᱜᱮᱭᱟ ᱩᱱᱟᱹᱜ ᱮᱠᱴᱟ ᱫᱚ ᱵᱟᱰᱟᱭ ᱫᱚ ᱵᱟᱹᱱᱩᱜ-ᱟ᱾
ᱚᱸ
ᱜᱮᱫ ᱠᱟᱛᱮᱫ ᱞᱟᱹᱭᱟ ᱠᱚ ᱵᱷᱤᱛᱤᱨ ᱨᱮᱱᱟᱜ ᱪᱮᱫ ᱢᱤᱫᱴᱟᱹᱝ ᱛᱟᱦᱮᱱᱟ ᱚᱱᱟ ᱠᱚ ᱛᱩᱫ ᱠᱟᱜ-ᱟ ᱥᱮ ᱪᱮᱫ᱾
ᱚ ᱟᱪᱪᱷᱟ, ᱟᱫᱚ ᱟᱞᱮ ᱥᱮᱫ ᱫᱚ ᱵᱟᱹᱱᱩᱜ-ᱟ ᱥᱮ ᱟᱫᱚ ᱟᱵᱤᱱ ᱵᱮᱱ ᱢᱮᱱ ᱠᱮᱫᱟ ᱡᱮ ᱟᱯᱮ ᱥᱮᱫ ᱫᱚ ᱵᱤᱨ ᱫᱚ ᱥᱩᱨ ᱜᱮᱭᱟ᱾
ᱟᱯᱮ ᱥᱩᱨ ᱥᱩᱯᱩᱨ ᱫᱚ
ᱵᱟᱱᱩᱜ-ᱟ ᱟᱞᱮ ᱥᱩᱨ ᱥᱩᱯᱩᱨ ᱫᱚ ᱵᱟᱱᱩᱜ-ᱟ ᱟᱹᱰᱤ ᱥᱟᱺᱜᱤᱧ ᱨᱮ ᱵᱚᱞᱮ ᱢᱮᱱᱟᱜ-ᱟ, ᱟᱹᱰᱤ ᱥᱟᱺᱜᱤᱧ ᱪᱟᱞᱟᱜ ᱦᱩᱭᱩᱜ-ᱟ ᱟᱫᱚ ᱚᱠᱛᱚ ᱵᱟᱹᱱᱩᱜ ᱛᱮ ᱚᱱᱛᱮ ᱦᱚᱸ ᱚᱱᱟ ᱞᱟᱹᱜᱤᱫ ᱛᱮ ᱪᱟᱞᱟᱣ ᱦᱚᱸ ᱵᱟᱝ ᱦᱩᱭᱩᱜ ᱠᱟᱱᱟ᱾
ᱟᱸ ᱟᱞᱮ ᱥᱮᱫ ᱢᱟ ᱥᱩᱨ ᱨᱮᱜᱮ ᱵᱤᱨ ᱟᱫᱚ ᱫᱩᱣᱟᱹᱨ ᱠᱷᱚᱱ ᱛᱩᱫ ᱞᱮᱱᱠᱷᱟᱱ ᱜᱮ ᱵᱤᱨ ᱮᱢ ᱧᱮᱧᱟᱢᱟ᱾ ᱥᱟᱨᱡᱚᱢ ᱵᱤᱨ ᱠᱚ ᱟᱠᱟᱥᱵᱩᱱᱤ ᱵᱤᱨ ᱠᱚ ᱫᱚᱢᱮ ᱢᱮᱱᱟᱜ-ᱟ᱾
ᱦᱩᱸ ᱛᱟᱞᱦᱮ ᱠᱷᱟᱱ ᱫᱚ ᱚᱱᱟ ᱵᱟᱯᱞᱟ ᱠᱚᱨᱮ ᱫᱚ ᱥᱮ ᱡᱟᱦᱟᱱᱟᱜ ᱯᱟᱛᱲᱟ ᱠᱚ ᱵᱮᱱᱟᱣ ᱮᱫᱟ ᱯᱮ ᱛᱚ ᱥᱩᱵᱤᱫᱷᱟ ᱢᱮᱱᱟᱜ ᱛᱟᱯ-
ᱟᱞᱮ ᱫᱚ ᱚᱥᱩᱵᱤᱛᱟ ᱫᱚ ᱵᱟᱹᱱᱩᱜ-ᱟ ᱥᱩᱨ ᱨᱮ ᱵᱤᱨ ᱫᱚ ᱯᱟᱛᱲᱟ ᱥᱟᱠᱟᱢ ᱠᱚ ᱦᱮᱡ ᱟᱹᱜᱩ ᱠᱟᱛᱮᱫ ᱫᱟᱹᱛᱟᱹᱱᱤ ᱠᱚ ᱨᱮᱱᱟᱜ ᱦᱚᱸ
ᱩᱸ ᱛᱟᱞᱦᱮ ᱠᱷᱟᱱ ᱟᱯᱮ ᱫᱚ ᱚᱱᱟ ᱯᱟᱛᱲᱟ ᱠᱚᱫᱚ ᱯᱮ ᱵᱮᱱᱟᱣᱟ ᱥᱮ ᱵᱟᱝ?
ᱦᱮᱸ ᱵᱮᱱᱟᱣ ᱜᱮᱭᱟᱞᱮ ᱯᱟᱛᱲᱟ ᱠᱚᱫᱚ᱾
ᱟᱪᱪᱷᱟ ᱛᱟᱦᱚᱞᱮ ᱟᱵᱮᱱ ᱴᱷᱮᱱ ᱢᱤᱫᱴᱮᱡ ᱠᱩᱠᱞᱤ ᱛᱟᱞᱤᱧ᱾ ᱡᱮ ᱵᱚᱞᱮ ᱟᱵᱚ ᱦᱚᱸᱜ-ᱚᱭ ᱦᱩᱲᱩ ᱵᱚᱱ ᱪᱟᱥ ᱫᱟ ᱟᱵᱚ ᱴᱷᱮᱱ ᱵᱚᱞᱮ ᱱᱚᱣᱟ ᱫᱚ ᱛᱤᱱᱟᱹᱜ ᱛᱤᱱᱟᱹᱜ ᱞᱟᱹᱠᱛᱤᱭᱟᱱᱟ ᱠᱟᱱᱟ ᱥᱮ ᱛᱤᱱᱟᱹᱜ ᱡᱟᱹᱨᱩᱲ ᱠᱟᱱᱟ ᱱᱚᱣᱟ ᱪᱟᱥ ᱨᱮ ᱵᱚᱞᱮ ᱟᱵᱤᱱ ᱪᱮᱫ ᱵᱤᱱ ᱢᱚᱱᱮᱭᱟ?
ᱪᱟᱥ ᱵᱟᱝ ᱪᱟᱥ ᱨᱮᱦᱚᱸ ᱛᱚ ᱡᱚᱢ ᱫᱚ ᱵᱟᱝ ᱡᱩᱴᱟᱹᱜ-ᱟ ᱥᱮ ᱟᱵᱚ ᱦᱚᱲᱟᱜ ᱫᱚ᱾
ᱦᱮᱸ
ᱪᱟᱥ ᱫᱚ ᱟᱹᱰᱤ ᱜᱮ ᱡᱚᱨᱩᱨ ᱜᱮᱭᱟ᱾ ᱦᱩᱲᱩ ᱪᱟᱥ ᱪᱷᱟᱲᱟ ᱫᱚ ᱪᱮᱫ ᱦᱚᱸᱛᱚ ᱵᱟᱹᱱᱩᱜ-ᱟ ᱚᱝᱠᱟ ᱫᱚ ᱪᱟᱥ᱾ ᱮᱴᱟᱜ ᱪᱟᱥ ᱵᱟᱢ ᱪᱟᱥ ᱦᱩᱲᱩ ᱫᱚ ᱢᱤᱫ ᱫᱷᱟᱣ ᱪᱟᱥ ᱜᱮ ᱦᱩᱭᱩᱜ-ᱟ᱾
ᱦᱮᱸ
ᱦᱩᱸ
ᱛᱟᱞᱦᱮ ᱟᱯᱮ ᱥᱮᱫ ᱫᱚ ᱩᱝᱠᱩ ᱠᱟᱴᱠᱚᱢ, ᱜᱚᱸᱜᱷᱟ ᱫᱚᱯᱮ ᱟᱹᱜᱩᱭᱮᱜ ᱠᱚᱣᱟ ᱥᱮ ᱵᱟᱝ?
ᱦᱩᱭ ᱠᱷᱮᱛ ᱠᱟᱢᱤ ᱠᱚ ᱪᱟᱞᱟᱣ ᱠᱟᱛᱮᱜ ᱡᱚᱠᱷᱚᱱ ᱧᱟᱢᱚᱜ ᱠᱟᱱ ᱜᱮᱭᱟ ᱠᱚ ᱟᱹᱜᱩ ᱦᱩᱭᱩᱜ ᱠᱟᱱ ᱜᱮᱭᱟ ᱢᱟᱡᱷᱮ ᱢᱟ-
ᱟᱫᱚ ᱟᱯᱮ ᱚᱱᱛᱮ ᱫᱚ ᱱᱚᱝᱠᱟ ᱱᱟᱦᱮᱞ ᱛᱮᱯᱮ ᱥᱤᱭᱟ ᱥᱮ ᱱᱚᱝᱠᱟ ᱤᱭᱟᱹᱛᱮ, ᱜᱟᱹᱰᱤ ᱛᱮ ᱴᱨᱠᱴᱟᱨ ᱜᱟᱹᱰᱤ ᱛᱮ?
ᱟᱫᱚ ᱡᱟᱦᱟᱸᱭ ᱡᱟᱦᱟᱸ ᱞᱮ ᱡᱟᱦᱟᱸᱭ ᱠᱚᱣᱟᱜ ᱱᱟᱦᱮᱞ ᱛᱮᱠᱚ ᱥᱤᱭᱟ ᱟᱨ ᱡᱟᱦᱟᱸᱭ ᱠᱚ ᱰᱟᱹᱝᱨᱤ ᱠᱚ ᱢᱮᱱᱟᱜ ᱠᱚᱛᱟ ᱠᱚᱣᱟ ᱩᱱᱠᱩ ᱫᱚ ᱰᱟᱹᱟᱝᱨᱤ ᱛᱮᱜᱮ ᱠᱚ ᱥᱤ ᱜᱮᱭᱟ ᱱᱟᱦᱮᱞ ᱛᱮ᱾
ᱦᱮᱸ ᱦᱮᱸ
ᱟᱨ ᱟᱯᱮ ᱥᱮᱫ ᱫᱚ?
ᱟᱞᱮ ᱱᱚᱛᱮ ᱫᱚ ᱱᱟᱦᱮᱞ ᱛᱮᱫᱚ ᱵᱟᱝ ᱟᱞᱮ ᱱᱚᱛᱮ ᱫᱚ ᱜᱟᱹᱰᱤ ᱛᱮᱜᱮ᱾
ᱦᱩᱸ
ᱜᱟᱹᱰᱤ ᱛᱮᱜᱮ ᱰᱟᱝᱨᱤ ᱠᱚᱫᱚ ᱵᱟᱹᱱᱩᱜ ᱠᱚᱛᱟᱞᱮᱭᱟᱻ ᱠᱷᱟᱹᱞᱤ ᱮᱸ ᱢᱮᱨᱚᱢ ᱜᱮ ᱢᱮᱱᱟᱜ ᱠᱚᱛᱟᱞᱮᱭᱟ ᱟᱞᱮ ᱫᱚ᱾
ᱩᱸ
ᱰᱟᱝᱨᱤ ᱠᱚ ᱟᱹᱥᱩᱞ ᱫᱚᱥᱮ ᱢᱤᱫ ᱦᱚᱲ ᱩᱱᱤ ᱩᱱᱠᱩ ᱴᱷᱮᱡ ᱜᱮ ᱛᱟᱦᱮᱸ ᱦᱩᱭᱩᱜᱼᱟ ᱥᱮ ᱩᱱᱠᱩᱻ ᱪᱮᱛᱟᱱ ᱨᱮᱜᱮ ᱥᱳᱢᱳᱭ ᱮᱢᱟᱜ ᱦᱩᱭᱩᱜᱼᱟ᱾
ᱦᱩᱸ ᱩᱱᱠᱩ ᱵᱟᱹᱜᱤᱭᱟᱜ ᱵᱟᱝ ᱜᱟᱱᱚᱜᱼᱟ᱾
ᱵᱟᱝ ᱜᱟᱱᱚᱜᱼᱟ ᱩᱱᱠᱩ ᱵᱟᱹᱜᱤ ᱞᱮᱱᱠᱷᱟᱱ ᱜᱮ ᱡᱚᱢ ᱩᱱᱠᱩᱣᱟᱜ ᱡᱚᱢ ᱧᱩ ᱦᱚᱸ ᱠᱚᱥᱴᱚ ᱩᱱᱠᱩ ᱦᱚᱸᱠᱚ ᱠᱚᱥᱴᱚᱜᱼᱟ ᱥᱮ, ᱥᱮ ᱡᱟᱦᱟᱸ ᱛᱮᱦᱚᱸ ᱵᱟᱢ ᱪᱟᱞᱟᱣ ᱫᱟᱲᱮᱭᱟᱜᱼᱟ ᱚᱲᱟᱜ ᱨᱮᱱ ᱦᱚᱲ ᱦᱚᱸ ᱡᱟᱦᱟᱸ ᱛᱮᱢ ᱪᱟᱞᱟᱣ ᱜᱚᱫᱱᱟ, ᱛᱟᱯᱟᱨᱮ ᱚᱲᱟᱜ ᱦᱚᱲ ᱫᱚ ᱢᱤᱫ ᱦᱚᱲ ᱫᱚ ᱛᱟᱦᱮᱸ ᱫᱚᱨᱠᱟᱨ ᱠᱟᱱᱟ᱾
ᱦᱩᱸ ᱢᱟᱱᱮ ᱡᱟᱦᱟᱸ ᱛᱮᱜᱮᱢ ᱪᱟᱞᱟᱜ ᱢᱤᱫ ᱦᱚᱲ ᱫᱚ ᱚᱲᱟᱜ ᱨᱮ ᱫᱚᱦᱚᱴᱚᱠᱟᱭ ᱜᱮ ᱦᱩᱭᱩᱜᱼᱟ᱾
ᱦᱮᱸ
ᱦᱮᱸ ᱚᱱᱟ ᱦᱚᱸ ᱵᱷᱟᱞᱮ ᱠᱟᱛᱷᱟ ᱵᱟᱝ ᱫᱚᱦᱚ ᱞᱮᱠᱷᱟᱱ ᱢᱟᱱᱮ ᱟᱫᱚ ᱩᱝ ᱚᱱᱟ ᱱᱤᱭᱮ ᱫᱚ ᱴᱮᱱᱥᱮᱱ ᱵᱟᱝ ᱛᱟᱦᱮᱱᱟ ᱮᱴᱟᱜ ᱠᱟᱹᱢᱤ ᱨᱮᱢ ᱫᱷᱩᱨᱟᱹᱣ ᱫᱟᱲᱮᱭᱟᱜᱼᱟ᱾
ᱦᱮᱸ ᱦᱮᱸ ᱦᱮᱸ᱾
ᱦᱮᱸ᱾
ᱧᱟᱢ ᱟᱠᱟᱱ ᱜᱮ ᱵᱟᱠᱷᱟᱱ ᱫᱚ ᱵᱟᱝ ᱠᱟᱱᱟ᱾
ᱦᱩᱸ᱾
ᱛᱟᱦᱚᱞᱮ ᱟᱯᱮ ᱚᱱᱟ ᱡᱮᱴᱟ ᱯᱮ ᱪᱟᱥᱚᱜᱼᱟ ᱚᱱᱟᱨᱮ ᱵᱚᱞᱮ ᱥᱟᱨ ᱪᱟᱯᱟᱱ ᱠᱚ ᱪᱮᱫ ᱠᱚᱯᱮ ᱮᱢᱟᱜ-ᱟ?
ᱥᱟᱨ ᱪᱟᱯᱟᱱ ᱵᱚᱞᱛᱮ ᱯᱩᱭᱞᱩ ᱨᱮ ᱡᱟᱦᱟᱸ ᱫᱷᱚᱨᱚᱱ ᱨᱮ ᱜᱩᱨᱤᱡ ᱠᱚᱞᱮ ᱤᱫᱤᱭᱟᱜ ᱜᱮᱭᱟ ᱞᱟᱦᱟ ᱠᱷᱚᱱ᱾
ᱮᱸ
ᱛᱟᱨᱯᱚᱨ ᱤᱭᱟᱹ ᱡᱚᱠᱷᱚᱱ ᱥᱤ ᱡᱚᱠᱷᱚᱱ ᱨᱚᱦᱚᱭ ᱡᱚᱠᱷᱚᱱ ᱛᱚ ᱥᱟᱨ ᱛᱚ ᱮᱢᱟᱜ ᱜᱮ ᱦᱩᱭᱩᱜ ᱢᱤᱫᱫᱷᱟᱣ ᱫᱚ ᱾
ᱦᱮᱸ ᱟᱪᱪᱷᱟ᱾
ᱦᱩᱸ
ᱚᱱᱠᱟ ᱜᱮ ᱱᱟᱦᱟᱸᱜ᱾
ᱦᱳᱭ
ᱛᱟᱦᱚᱞᱮ ᱚᱱᱮ ᱡᱮᱴᱟ ᱯᱟᱛᱲᱟ ᱠᱚᱯᱮ ᱵᱮᱱᱟᱣᱟ ᱟᱯᱮ ᱥᱩᱨ ᱨᱮᱫᱚ ᱵᱤᱨ ᱠᱚ ᱢᱮᱱᱟᱜ-ᱟ ᱛᱚ᱾ ᱟᱨ ᱛᱟᱦᱟᱞᱮ ᱚᱱᱮ ᱯᱟ ᱯᱟᱛᱲᱟ ᱵᱮᱱᱟᱣ ᱠᱟᱛᱮ ᱫᱚ ᱚᱲᱟᱜ ᱨᱮ ᱢᱚᱛᱚᱡ ᱡᱚᱢ ᱞᱟᱹᱜᱤᱫ ᱯᱮ ᱵᱮᱱᱟᱣᱟ ᱥᱮ ᱵᱚᱞᱮ ᱱᱚᱝᱠᱟ ᱟᱹ
ᱟᱫᱚ ᱟᱞᱮ ᱫᱚ ᱱᱤᱛᱳᱜ ᱫᱚ ᱚᱲᱟᱜ ᱢᱚᱛᱚ ᱚᱲᱟᱜ ᱨᱮ ᱡᱚᱢ ᱞᱟᱹᱜᱤᱫ ᱱᱤᱛᱚᱜ ᱫᱚ ᱡᱟᱦᱟᱸ ᱡᱚᱠᱷᱚᱱ ᱠᱟᱹᱢᱤᱦᱚᱨᱟ ᱠᱚᱨᱮ ᱞᱟᱜ ᱵᱟᱯᱞᱟ ᱚᱲᱟᱜ ᱠᱚ ᱵᱚᱸᱜᱟᱼᱵᱩᱨᱩ ᱠᱚ ᱛᱚᱠᱷᱚᱱ ᱜᱮ ᱦᱚᱨᱳᱜᱽ ᱜᱮᱭᱟᱞᱮ ᱵᱟᱠᱷᱟᱱ ᱮᱢᱱᱤ ᱴᱟᱭᱤᱢ ᱫᱚ ᱩᱱᱟᱹᱜ ᱮᱠᱴᱟ ᱫᱚ ᱵᱟᱝ ᱦᱩᱭᱩᱜᱼᱟ ᱱᱚᱱᱛᱮ ᱫᱚ ᱟᱞᱮ ᱠᱷᱚᱱ ᱦᱟᱱᱛᱮ ᱡᱟᱦᱟᱸ ᱨᱟᱱᱤ ᱵᱟᱸᱫᱥᱮᱫ ᱚᱱᱛᱮ ᱫᱚ᱾
ᱚ᱾
ᱚᱱᱛᱮ ᱫᱚ ᱵᱮᱥᱤ ᱧᱚᱜ᱿ ᱵᱮᱥᱤ ᱧᱚᱜ ᱵᱤᱨ ᱠᱚ ᱢᱮᱱᱟᱜᱼᱟ ᱥᱩᱨ ᱥᱩᱯᱩᱨ ᱨᱮ?
ᱦᱮᱸ᱾
ᱟᱨ ᱟᱞᱮ ᱥᱮᱫ ᱠᱷᱚᱱ ᱫᱚ ᱟᱞᱮ ᱦᱚᱸ ᱥᱩᱨ ᱜᱮᱭᱟᱞᱮ ᱢᱮᱱᱠᱷᱟᱱ ᱩᱱᱟᱹᱜ ᱮᱠᱴᱟ ᱤᱭᱟᱹ ᱫᱚ ᱵᱟᱹᱱᱩᱜᱼᱟ᱾ ᱟᱞᱮ ᱠᱷᱚᱱ ᱦᱟᱱᱛᱮ ᱡᱟᱦᱟᱸᱭ ᱢᱮᱱᱟᱜ ᱠᱚᱣᱟ ᱩᱱᱠᱩ ᱫᱚ ᱟᱨᱚ ᱵᱮᱥᱤ ᱵᱤᱨ ᱢᱮᱱᱟᱜᱼᱟ ᱚᱱᱛᱮ ᱫᱚ᱾ ᱥᱟᱯᱳᱡ ᱟᱠᱷᱨᱤᱧ ᱞᱟᱹᱜᱤᱫ ᱦᱚᱸ ᱯᱟᱛᱲᱟ ᱠᱚᱠᱚ ᱟᱠᱷᱨᱤᱧ ᱜᱮᱭᱟ᱾ ᱫᱟᱹᱛᱟᱹᱱᱤ ᱠᱚ ᱯᱷᱩᱲᱩᱜ ᱠᱟᱛᱮᱫ ᱦᱚᱸᱠᱚ ᱟᱠᱷᱨᱤᱧ ᱜᱮᱭᱟ᱾
ᱚ ᱟᱫᱚ ᱦᱟᱛᱟᱣ ᱛᱟᱦᱮᱱ ᱜᱮᱭᱟ ᱠᱚ?
ᱦᱮᱸ ᱦᱟᱛᱟᱣ ᱜᱮᱭᱟ ᱠᱚ ᱦᱟᱴ ᱠᱚᱨᱮ ᱠᱚ ᱤᱫᱤᱭᱟ᱾ ᱟᱨᱚ ᱦᱟᱣ ᱦᱟᱣᱮᱢ ᱵᱟᱲᱟᱭ ᱠᱚᱣᱟ ᱥᱮ?
ᱚ ᱦᱮᱸ ᱦᱮᱸ ᱦᱮᱸ᱾
ᱦᱳᱭ ᱩᱱᱠᱩ ᱦᱟᱣ ᱠᱚ᱾ ᱦᱟᱣ ᱠᱚᱠᱚ ᱤᱫᱤ ᱠᱚᱣᱟ ᱛᱤᱭᱚᱜ ᱠᱟᱛᱮ᱾ ᱦᱳᱭ ᱫᱟᱨᱮ ᱨᱮ ᱥᱟᱠᱟᱢ ᱨᱮ ᱯᱚᱴᱞᱟ ᱠᱟᱛᱮᱜᱮ ᱠᱚ ᱛᱟᱦᱮᱱ ᱼᱟ ᱾ ᱩᱱᱠᱩ ᱜᱮᱠᱚ ᱟᱹᱠᱷᱨᱤᱧ ᱵᱟᱲᱟ ᱠᱚᱣᱟ᱾
ᱚ ᱟᱫᱚ ᱩᱱᱠᱩ ᱫᱚ ᱡᱚᱢ ᱨᱮᱫᱚ ᱪᱮᱫ ᱞᱮᱠᱟ ᱠᱚ ᱟᱹᱭᱠᱟᱹᱜᱼᱟ ᱵᱚᱞᱮ?
ᱡᱚᱢ ᱨᱮ ᱵᱚᱞᱛᱮ ᱡᱚᱡᱚᱼ ᱡᱚᱡᱚ ᱧᱚᱜ ᱠᱚ ᱟᱹᱭᱠᱟᱹᱜᱼᱟ‍᱾
ᱚ ᱟᱫᱚ ᱩᱱᱠᱩ ᱡᱚᱢ ᱠᱟᱛᱮ ᱵᱚᱞᱮ ᱪᱮᱫ ᱵᱚᱞᱮ ᱧᱟᱢᱚᱜᱼᱟ ᱩᱱᱠᱩ ᱡᱚᱢ ᱞᱮᱠᱷᱟᱱ ᱫᱚ?
ᱩᱱᱠᱩ ᱡᱚᱢ ᱞᱮᱠᱷᱟᱱ